ᱦᱩᱸ ᱵᱟᱡᱟᱨ ᱜᱮ᱾
ᱡᱟ ᱫᱚ ᱠᱟᱛᱷᱟᱡ, ᱟᱹᱞᱤᱧ ᱫᱚ ᱵᱷᱟᱜᱤ ᱵᱟᱲᱟ ᱜᱮ, ᱛᱟᱦᱚᱞᱮ ᱟᱹᱵᱤᱱ ᱫᱚ ᱪᱮᱠᱟ ᱦᱮᱱᱟ ᱪᱮᱫᱞᱮᱠᱟ ᱦᱮᱱᱟᱜ
ᱦᱩᱸᱻ ᱟᱹᱞᱤᱧ ᱦᱚᱸ ᱱᱟᱯᱟᱭ ᱜᱮ᱾
ᱦᱩᱸᱻ᱾ ᱡᱟᱦᱟᱸ ᱫᱚ ᱠᱟᱛᱷᱟ ᱦᱩᱭᱩᱜ ᱠᱟᱱ ᱛᱤᱧᱟᱹ ᱤᱧᱟᱜ ᱦᱟᱠᱩ ᱪᱟᱥ, ᱟᱫᱚ ᱛᱟᱦᱚᱞᱮ ᱪᱮᱜ ᱮᱢ ᱛᱟᱦᱚᱞᱮ ᱟᱯᱮ ᱥᱮᱫ ᱫᱚ ᱚᱝᱠᱟ ᱠᱚ ᱪᱟᱥ ᱠᱚ ᱜᱮᱭᱟ, ᱚᱱᱮ ᱛᱟᱦᱚᱞᱮ ᱵᱟᱡᱟᱨ ᱯᱨᱟᱱᱫᱟ ᱦᱟᱠᱳ ᱫᱚᱯᱮ ᱦᱟᱛᱟᱣ ᱵᱟᱲᱟ ᱠᱚᱜᱮᱭᱟ ᱥᱮ ᱵᱟᱝ? ᱡᱩᱫᱤ ᱯᱮᱲᱟ ᱴᱮᱞᱟ ᱠᱚ ᱦᱮᱡ ᱦᱮᱡ ᱞᱮᱱᱠᱷᱟᱱ? ᱥᱮ ᱟ ᱚᱲᱟᱜ ᱨᱮᱱᱟᱜ ᱦᱟᱹᱠᱩ ᱪᱟᱥ ᱩᱱᱠᱩ ᱚᱲᱟᱜ ᱨᱮᱱ ᱦᱟᱹᱠᱳ ᱠᱚᱯᱮ ᱡᱚᱢ ᱵᱟᱲᱟ
ᱟᱫᱚ ᱡᱩᱫᱤ ᱯᱮᱲᱟ ᱠᱚᱠᱚ ᱦᱮᱡ ᱮᱱᱟ ᱦᱚᱭᱛᱳ ᱢᱟᱡᱟᱱ ᱢᱟᱡᱟᱱ ᱯᱮᱲᱟ ᱠᱚᱠᱚ ᱮᱱᱟ᱾ ᱛᱟᱦᱞᱮ ᱚᱱᱠᱟ ᱠᱷᱮᱛᱨᱚ ᱨᱮᱫᱚ ᱱᱚᱝᱠᱟ ᱦᱩᱭᱩᱜ ᱜᱮᱭᱟ ᱡᱮ ᱯᱮᱲᱟ ᱠᱚ ᱡᱮᱦᱮᱛᱩ ᱢᱟᱡᱟᱱ ᱢᱟᱡᱟᱱ ᱠᱚ ᱦᱮᱡ ᱮᱱᱟ ᱟᱨ, ᱟᱫᱚ ᱟᱹᱭᱩᱵ ᱟᱹᱭᱩᱵ ᱠᱤ ᱟᱨ ᱦᱟᱹᱠᱩ ᱥᱟᱵ ᱜᱟᱱᱚᱜ-ᱟ ᱵᱟᱝ ᱜᱟᱱᱚᱜ ᱜᱮᱭᱟ ᱥᱮ᱾ ᱛᱚ ᱩᱱ ᱚᱠ ᱚᱠᱛᱚ ᱨᱮᱫᱚ ᱢᱟᱱᱮ ᱦᱟᱴ ᱠᱚ ᱦᱳᱭᱳᱜ ᱜᱮᱭᱟ᱾ ᱯᱚᱛᱤᱫᱤᱱ ᱜᱮ ᱯᱨᱟᱭ ᱜᱮ ᱵᱟᱡᱟᱨ ᱠᱚᱫᱚ ᱵᱟᱹᱭᱥᱟᱹᱜ ᱜᱮᱭᱟ ᱵᱟᱡᱟᱨ ᱥᱩᱨ ᱨᱮᱱ ᱦᱚᱲ ᱛᱚ᱾ ᱛᱚ ᱩᱱ ᱚᱠᱛᱚ ᱫᱚ ᱟᱞᱮ ᱫᱚ ᱵᱟᱡᱟᱨ ᱠᱷᱚᱱ ᱜᱮ ᱦᱟᱛᱟᱣ ᱠᱟᱛᱮᱜ ᱩᱛᱩ ᱵᱟᱲᱟᱭ ᱦᱩᱭᱩᱜ ᱜᱮᱭᱟ ᱟᱨᱠᱤ᱾ ᱚᱱᱠᱟ ᱟᱨ ᱡᱚᱫᱤ ᱥᱮᱜ ᱚᱱᱠᱟ ᱥᱚᱢᱚᱭ ᱠᱚ ᱧᱟᱢᱚᱜ ᱜᱮᱭᱟ ᱛᱟᱦᱞᱮ ᱱᱤᱡᱮᱨᱟᱜ ᱡᱮᱦᱮᱛᱩ ᱵᱟᱝ ᱯᱩᱠᱷᱨᱤ ᱠᱚ ᱢᱮᱱᱟᱜᱼᱟ, ᱛᱚ ᱚᱱᱟ ᱠᱚᱨᱮᱱ ᱜᱮ ᱩᱱᱥ ᱜᱮ ᱡᱚᱢ ᱵᱟᱲᱟ ᱦᱚᱪᱚ ᱠᱚ ᱦᱳᱭᱳᱜ ᱜᱮᱭᱟ ᱟᱨᱠᱤ ᱚᱱᱠᱟ ᱵᱮᱯᱟᱨ ᱦᱩᱸ,
ᱛᱟᱦᱞᱮ ᱟᱯᱮ ᱫᱚ ᱢᱟᱱᱮ ᱦᱟᱹᱠᱩ ᱠᱚᱫᱚᱯᱮ ᱡᱚᱠᱷᱚᱱ ᱯᱮ ᱪᱟᱥ ᱵᱟᱲᱟ ᱠᱚᱜᱮᱭᱟ, ᱛᱚᱠᱷᱚᱱ ᱫᱚ ᱛᱟᱦᱚᱞᱮ ᱟᱯᱮ ᱫᱚ ᱛᱟᱦᱚᱞᱮ ᱩᱱᱠᱩ ᱦᱟᱹᱠᱩ ᱠᱚᱫᱚᱯᱮ ᱟᱠᱷᱨᱤᱧ ᱵᱟᱲᱟ ᱠᱚᱜᱮᱭᱟ ᱥᱮ ᱵᱟᱝ? ᱟᱞᱮᱥᱮᱫ ᱫᱚ ᱩᱱᱠᱩ ᱦᱟᱹᱠᱩ ᱠᱚᱫᱚ ᱠᱚ ᱟᱠᱷᱨᱤᱧ ᱵᱟᱲᱟ ᱠᱚᱜᱮᱭᱟ᱾ ᱵᱟ ᱡᱩᱫᱤ ᱦᱟᱹᱠᱳ ᱡᱩᱫᱤ ᱪᱟᱥ ᱠᱟᱜ ᱠᱚᱣᱟᱞᱮ, ᱢᱟᱨᱟ ᱢᱟᱨᱟᱝ ᱦᱟᱹᱠᱳ ᱠᱚ ᱡᱩᱫᱤ ᱠᱚ ᱥᱟᱵ ᱠᱮᱜ ᱠᱚᱣᱟ ᱩᱱᱠᱩ ᱫᱚᱞᱮ ᱟᱠ ᱟᱠᱷᱨᱤᱧ ᱵᱟᱲᱟ ᱠᱚᱜᱮᱭᱟ ᱱᱟ ᱵᱟᱡᱟᱨ ᱠᱚᱨᱮ, ᱟᱨ ᱟᱯᱮ ᱥᱮᱜ ᱠᱚᱫᱚᱯᱮ ᱟᱹᱠᱷᱨᱤᱧ ᱵᱟᱲᱟ ᱠᱚᱜᱮᱭᱟ ᱥᱮ ᱵᱟᱝ ᱚᱱᱠᱟ ᱵᱟᱡᱟᱨ ᱠᱷᱚᱱ ᱦᱟᱹᱠᱳ ᱠᱚ?
ᱦᱮᱸ ᱟᱞᱮᱥᱮᱫ ᱫᱚ ᱦᱟᱹᱠᱩ ᱠᱚᱫᱚᱞᱮ ᱢᱟᱱᱮ ᱡᱮᱦᱮᱛᱩ ᱟᱠᱷ ᱟᱞᱮ ᱞᱮ ᱪᱟᱥ ᱵᱟᱲᱟ ᱢᱟᱱᱮ ᱦᱟᱹᱠᱩ ᱫᱚ ᱮᱠᱪᱩᱭᱮᱞᱤ ᱢᱟᱱᱮ ᱴᱟᱠᱟ ᱯᱚᱭᱥᱟ ᱨᱮᱠᱚ ᱠᱟᱹᱴᱤᱡ ᱨᱳᱡᱽᱜᱟᱨᱚᱜ ᱢᱟ ᱡᱟᱛᱮ ᱚᱱᱟ ᱠᱚ ᱡᱚᱱᱱᱚ ᱜᱮᱛᱚ ᱟᱫᱚ ᱛᱟᱦᱚᱞᱮ ᱪᱟᱥ ᱠᱚ ᱤᱭᱟᱹ ᱠᱚ ᱦᱳᱭᱞᱮᱱᱠᱷᱟᱱ ᱫᱚ ᱟᱫᱚ ᱦᱟᱨ ᱦᱟᱨᱟ ᱞᱮᱱᱠᱷᱟᱱ ᱠᱷᱟᱱ ᱠᱚ, ᱚᱱᱠᱟ ᱢᱟᱱᱮ ᱠᱷᱳᱫᱽᱫᱟᱨ ᱠᱚ ᱦᱤᱡᱩᱜ ᱜᱮᱭᱟ, ᱯᱟᱹᱭᱠᱟᱹᱨ ᱠᱚ ᱦᱤᱡᱩᱜ ᱜᱮᱭᱟ, ᱛᱚ ᱯᱨᱚᱛᱤ ᱵᱷᱳᱨ ᱵᱷᱳᱨ ᱛᱮ ᱚᱝᱠᱟ ᱚᱨ ᱜᱮᱭᱟᱞᱮ, ᱜᱟᱹᱰᱤ ᱠᱟᱛᱮ ᱠᱚ ᱦᱤᱡᱩᱜ ᱜᱮᱭᱟ, ᱫᱚᱢᱮ ᱚᱱᱠᱟ ᱠᱟᱛᱮ ᱞᱮ ᱟᱹᱠᱷᱨᱤᱧ ᱠᱚᱜᱮᱭᱟᱞᱮ, ᱟᱞᱮᱫᱚ ᱢᱟᱱᱮ ᱠᱚ ᱵᱟᱡᱟᱨ ᱠᱚ ᱤᱫᱤ ᱠᱟᱛᱮᱜ ᱠᱷᱩᱪᱨᱟᱹ ᱫᱚ ᱵᱟᱞᱮ ᱟᱹᱠᱷᱨᱤᱧ ᱠᱚᱣᱟ, ᱟᱜ ᱢᱟᱱᱮ ᱯᱩᱨᱟᱹ ᱦᱤᱡᱩᱜ ᱜᱮᱭᱟᱠᱚ ᱚᱱᱠᱟ ᱯᱟᱹᱭᱠᱟᱹᱨ ᱠᱚ ᱟᱨ ᱥᱟᱵ ᱟᱠᱚ ᱜᱮᱭᱟᱞᱮ ᱟᱨᱠᱚ ᱤᱫᱤ ᱠᱚᱜᱮᱭᱟ ᱟᱨᱠᱤ ᱚᱱᱠᱟ ᱠᱟᱛᱮᱫ ᱟᱡ ᱜᱮ ᱵᱮᱵᱥᱤ ᱟᱹᱠᱷᱨᱤᱧ ᱠᱚ ᱟᱨ ᱠᱷᱩᱪᱟᱹ ᱟᱹᱠᱷᱨᱤᱧ ᱫᱚ ᱚᱱᱠᱟ ᱯᱚᱭᱥᱟ ᱚᱱᱠᱟ ᱵᱟᱝ ᱦᱩᱭᱩᱜ ᱜᱮᱭᱟ ᱟᱨ ᱚᱠᱚᱭ ᱫᱩᱲᱩᱵ ᱠᱚᱜ-ᱟ ᱩᱱ ᱜᱷᱟᱹᱲᱤᱡ, ᱚᱱᱟᱛᱮ ᱟᱞᱮ ᱫᱚ ᱯᱟᱹᱭᱠᱟᱹᱨ ᱩᱱᱠᱩ ᱠᱚᱜᱮᱞᱮ ᱮᱢᱟ ᱵᱟᱲᱟ ᱠᱚᱜᱮᱭᱟ ᱟᱨᱠᱤ᱾ ᱦᱩᱸ᱾
ᱚ ᱵᱟ ᱟᱞᱮᱥᱮᱜ ᱦᱚᱸ ᱚᱝᱠᱟ ᱜᱮ ᱡᱮ ᱩᱱᱠᱩ ᱯᱟᱹᱭᱠᱟᱹᱨ ᱠᱚᱠᱚ ᱦᱮᱡ ᱵᱟᱲᱟᱜ ᱜᱮᱭᱟ ᱩᱱᱠᱩ ᱦᱟᱹᱠᱩ ᱦᱟᱛᱟᱣ ᱞᱟᱹᱜᱤᱫ᱾ ᱜᱟᱲᱤ ᱛᱮ ᱦᱟᱨᱤ ᱯᱮ ᱦᱟᱠᱳ᱾ ᱟᱞᱮ ᱦᱚᱸ ᱚᱱᱠᱟᱞᱮ ᱥᱟᱵ ᱵᱟᱲᱟ ᱠᱚᱜᱮᱭᱟ ᱦᱟᱹᱠᱩ ᱢᱟᱱᱮ ᱚᱱᱠᱟ ᱛᱷᱚᱠ ᱛᱮᱞᱮ ᱥᱟᱵ ᱠᱚᱛᱮ ᱛᱟᱹᱣ ᱛᱷᱚᱠ ᱛᱮᱞᱮ ᱮᱢᱟ ᱠᱚᱜᱮᱭᱟ ᱟᱨ ᱯᱚᱭᱥᱟ ᱫᱚ ᱩᱱ ᱨᱮ ᱛᱷᱚᱠ ᱛᱮᱜᱮᱞᱮ ᱧᱟᱢ ᱜᱮᱭᱟ ᱛᱟᱦᱞᱮ ᱚᱱᱠᱟ ᱜᱮ ᱵᱷᱟᱹᱜᱮᱜ-ᱟ᱾ ᱵᱟᱠᱷᱟᱱ ᱵᱟᱡᱟᱨ ᱪᱷᱟᱴ ᱛᱮᱫᱚ ᱢᱮᱴᱟᱝ ᱢᱮᱴᱟᱝ ᱦᱟᱹᱠᱩ ᱫᱚ ᱟᱹᱠᱷᱨᱤᱧ ᱫᱚ ᱢᱟᱱᱮ ᱡᱮ ᱟᱰᱤ ᱯᱩᱨᱟᱹ ᱠᱚᱥᱴᱚ ᱨᱮᱱᱟᱜ ᱵᱮᱯᱟᱨ ᱦᱚᱸ ᱟᱨᱚ ᱟᱹᱰᱤ ᱜᱷᱟᱲᱤ ᱫᱩᱲᱩᱵ ᱨᱮ ᱛᱟᱦᱮᱸ ᱦᱩᱭᱩᱜ ᱛᱟᱢᱟ᱾ ᱛᱟᱭ ᱛᱤᱱᱟᱜ ᱚᱱᱠᱟ ᱫᱚ ᱟᱞᱮ ᱦᱚᱸ ᱠᱟᱹᱨᱟᱹᱭ ᱦᱩᱸ ᱚᱱᱠᱟ ᱯᱟᱹᱭᱠᱟᱹᱨ ᱠᱚᱞᱮ ᱮᱢ ᱵᱟᱲᱟ ᱣᱟᱠᱚ ᱜᱮᱭᱟ᱾ ᱛᱟᱦᱚᱞᱮ ᱟᱯᱮ ᱥᱮᱫ ᱠᱚᱫᱚ ᱰᱟᱝᱨᱤ, ᱛᱟᱯᱚᱨᱮ ᱢᱮᱨᱚᱢ ᱠᱚᱫᱚ ᱯᱮ ᱪᱟᱥ ᱵᱟᱲᱟ ᱠᱚᱜᱮᱭᱟ ᱥᱮ ᱵᱟᱝ ᱛᱟᱯᱚᱨᱮ ᱫᱚᱦᱚᱸ ᱵᱟᱲᱟ ᱠᱚ
ᱦᱮᱸ ᱫᱚ ᱡᱮᱦᱮᱛᱩ ᱟᱵᱚ ᱫᱚ ᱯᱟᱹᱦᱤᱞ ᱠᱷᱚᱱᱜᱮ ᱟᱞᱮ ᱫᱚ ᱰᱟᱝᱨᱤ ᱠᱚᱛᱮ ᱜᱮᱞᱮ ᱪᱟᱥ ᱵᱟᱲᱟᱭ ᱛᱮᱦᱮᱸᱛ ᱛᱚ ᱰᱟᱝᱨᱤ ᱠᱚᱦᱚᱸ ᱢᱮᱱᱟᱜ ᱠᱚᱛᱟ ᱜᱮᱞᱮᱭᱟ᱾ ᱟᱨ ᱢᱮᱨᱚᱢ ᱠᱚᱦᱚᱸ ᱟᱨᱠᱤ ᱞᱮ ᱟᱹᱥᱩᱞ ᱵᱟᱲᱟ ᱟᱠᱟᱜ ᱠᱚᱜᱮᱭᱟ ᱟᱨᱠᱤ᱾
ᱦᱮᱸ᱾
ᱫᱚ ᱟᱨᱠᱤ ᱫᱚᱵᱮ ᱫᱚ ᱵᱟᱝ ᱨᱮᱦᱚᱸ ᱟᱨᱠᱤ ᱛᱤᱱᱟᱹᱜ ᱜᱟᱱ ᱥᱟᱢᱴᱟᱣ ᱜᱟᱱᱚᱜ-ᱟ ᱥᱟᱢᱴᱟᱣ ᱠᱚ ᱜᱟᱱᱚᱜ-ᱟ ᱟᱨᱠᱤ ᱛᱚ ᱤᱱᱟᱹᱜ ᱜᱟᱱ ᱠᱟᱛᱮᱜ ᱫᱚ ᱟᱨᱠᱤ ᱞᱮ ᱫᱚᱦᱚᱸ ᱟᱠᱟᱜ ᱠᱚᱣᱟ ᱟᱨᱠᱤ᱾ ᱦᱩᱸ ᱦᱩᱸ᱾
ᱛᱟᱦᱚᱞᱮ ᱟᱫᱚ ᱥᱤᱢ ᱠᱚᱫᱚ ᱯᱮ ᱫᱚᱦᱚ ᱵᱟᱲᱟ ᱠᱚᱜᱮᱭᱟ ᱥᱮ ᱵᱟᱝ ᱟᱞᱮ ᱥᱮᱫ ᱨᱮᱫᱚ ᱥᱤᱢ, ᱢᱮᱨᱚᱢ, ᱰᱟᱝᱨᱤ ᱡᱷᱚᱛᱚ ᱠᱚᱞᱮ ᱫᱚᱦᱚ ᱵᱟᱲᱟ ᱠᱚᱜᱮᱭᱟ ᱫᱚᱦᱚ ᱵᱟᱲᱟ ᱠᱟᱜ ᱠᱚᱜᱮᱭᱟ᱾ ᱛᱟᱦᱚᱞᱮ ᱟᱯᱮ ᱥᱮᱫ ᱠᱚᱫᱚ ᱥᱤᱢ ᱠᱚᱫᱚᱯᱮ ᱫᱚᱦᱚ ᱵᱟᱲᱟ ᱠᱚᱜᱮᱭᱟ ᱥᱮ ᱵᱟᱝ ᱥᱤᱢ ᱠᱚᱫᱚ?
ᱦᱮᱸ ᱟᱨ ᱟᱹᱞᱤᱧ ᱫᱚ ᱠᱟᱹᱴᱤᱡ ᱥᱤᱢ ᱠᱚᱞᱤᱧ ᱛᱩᱯᱩᱫ ᱵᱟᱲᱟ ᱠᱚᱣᱟ ᱛᱚ ᱟᱫᱚ ᱚᱱᱟᱛᱮ ᱥᱤᱢ ᱫᱚ ᱢᱟᱱᱮ ᱵᱷᱟᱜᱮ ᱜᱮᱞᱤᱧ ᱫᱚᱦᱚ ᱠᱚ ᱵᱟᱲᱟ ᱠᱚᱜᱮᱭᱟ ᱥᱤᱢ ᱠᱚᱫᱚ ᱰᱷᱮᱨ ᱜᱟᱱ ᱜᱮᱞᱮ ᱫᱚᱦᱚ ᱟᱠᱟᱫ ᱠᱚ ᱚᱲᱟᱜ ᱨᱮ ᱛᱚ ᱟᱫᱚ ᱦᱮᱸᱛᱟᱨ ᱫᱚ ᱢᱟᱱᱮ ᱟᱹᱰᱤ ᱪᱟᱬ ᱪᱟᱬ ᱥᱤᱢ ᱠᱚ ᱫᱚᱢᱮ ᱨᱳᱜᱽ ᱠᱚ ᱦᱤᱡᱩᱜ ᱠᱟᱱᱟ ᱢᱟᱱᱮ ᱚᱱᱠᱟ ᱫᱚᱢᱮ ᱫᱚᱦᱚ ᱵᱟᱝ ᱜᱟᱱᱚᱜ ᱠᱟᱱᱟ ᱛᱚ ᱩᱱᱠᱩ ᱡᱟᱦᱟᱸᱭ ᱥᱤᱢ ᱥᱟᱸᱰᱤ ᱵᱚᱱ ᱢᱮᱛᱟ ᱠᱚ ᱠᱟᱱᱟ, ᱩᱱᱠᱩ ᱠᱚᱫᱚ ᱵᱟᱭᱨᱮ ᱠᱷᱚᱱ ᱦᱟᱛᱟᱣ ᱟᱜᱩ ᱠᱟᱛᱮᱫ ᱦᱚᱸᱞᱤᱧ ᱟᱨᱠᱤ ᱚᱲᱟᱜ ᱠᱚᱨᱮᱞᱤᱧ ᱫᱚᱦᱚ ᱵᱟᱲᱟ ᱫᱚᱦᱚ ᱵᱟᱲᱟ ᱠᱚ ᱜᱮᱭᱟ, ᱡᱟᱛᱮ ᱩᱱᱠᱩ ᱤᱭᱟᱹ ᱵᱟᱲᱟ ᱠᱚ ᱜᱟᱱᱚᱜ ᱢᱟ ᱟᱨᱠᱤ ᱛᱳ ᱯᱳᱫ ᱵᱟᱲᱟ ᱥᱤᱡᱤᱱ ᱨᱮ ᱡᱚᱠᱷᱚᱱ ᱛᱳᱯᱳᱜ ᱦᱳᱭᱳᱜ ᱜᱮᱭᱟ, ᱛᱚ ᱚᱱᱟ ᱛᱳᱯᱳᱫ ᱞᱟᱹᱜᱤᱫ ᱟᱨᱠᱤ ᱞᱤᱧ ᱫᱚᱦᱚ ᱵᱟᱲᱟ ᱠᱟ ᱠᱚ ᱜᱮᱭᱟ ᱟᱨᱠᱤ ᱟᱹᱞᱤᱧ ᱫᱚ, ᱦᱩᱸ᱾
ᱚ ᱛᱟᱦᱞᱮ ᱟᱯᱮ ᱥᱮᱫ ᱫᱚ ᱥᱤᱢ ᱛᱩᱯᱩᱜ ᱦᱩᱭᱩᱜ ᱜᱮᱭᱟ ᱟᱞᱮ ᱵᱚᱞᱮ ᱥᱤᱢ ᱛᱳᱯᱳᱫ ᱫᱚ ᱟᱨ ᱟ ᱟᱞᱮ ᱥᱮᱫ ᱫᱚ ᱢᱟᱱᱮ ᱤᱭᱟᱹ ᱫᱚ ᱠᱟᱹᱛ ᱢᱟᱹᱛ ᱛᱚᱞ ᱠᱟᱛᱮ ᱠᱚ ᱡᱤ ᱵᱟᱲᱟᱭ ᱜᱮᱭᱟ ᱥᱤᱢ ᱛᱳᱯᱳᱜ ᱦᱳᱭᱳᱜ ᱜᱮᱭᱟ ᱛᱟᱦᱚᱞᱮ ᱟᱯᱮ ᱫᱚ ᱪᱮᱠᱟ ᱛᱤᱠᱤᱱ ᱛᱳᱯᱳᱜ ᱦᱩᱭᱩᱜ ᱜᱮᱭᱟ ᱢᱟᱱᱮ ᱠᱟᱹᱛ ᱛᱚᱞ ᱠᱟᱛᱮᱜ ᱥᱮ ᱟᱨᱚ ᱟᱹᱰᱤ ᱡᱟᱭᱜᱟ ᱨᱮ ᱫᱚ ᱧᱮᱞ ᱵᱟᱲᱟᱭ ᱦᱩᱭᱩᱜ ᱠᱟᱱᱟ ᱥᱤᱢ ᱩᱱᱟᱹᱜ ᱠᱟᱹᱛ ᱠᱚᱫᱚ ᱵᱟᱠᱚ ᱛᱚᱞ ᱵᱟᱲᱟ ᱠᱚᱜᱮᱭᱟ ᱚᱱᱠᱟ ᱛᱳᱯᱳᱫ ᱦᱩᱭᱩᱜ ᱜᱮᱭᱟ ᱢᱟᱱᱮ ᱚᱠᱚᱭ ᱠᱤᱱ ᱵᱷᱟᱜᱟᱜᱼᱟ ᱚᱠᱚᱭ ᱞᱟᱥᱴ ᱯᱚᱨᱡᱚᱱᱛᱚ ᱵᱟᱭ ᱫᱟᱲᱮᱭᱟᱜᱼᱟ ᱦᱟᱨ ᱠᱚᱠᱚ ᱢᱟᱱᱟᱣ ᱜᱮᱭᱟ᱾ ᱟᱨ ᱱᱮᱛᱟᱨ ᱫᱚ ᱢᱟᱱᱮ ᱟᱞᱮ ᱥᱮᱫ ᱫᱚ ᱠᱟᱹᱫ ᱛᱮᱠᱚ ᱤᱭᱟᱹᱭ ᱜᱮᱭᱟ ᱚᱠᱚᱭᱤ ᱴᱟᱜᱮ ᱜᱩᱡᱩᱜᱼᱟᱭ ᱩᱱᱤ ᱜᱮ ᱦᱟᱨ ᱫᱚ ᱛᱟᱦᱚᱞᱮ ᱟᱯᱮ ᱥᱮᱫ ᱫᱚ ᱪᱮᱫᱠᱟ ᱥᱤᱧ ᱛᱳᱯᱳᱫ ᱦᱩᱭᱩᱜ ᱜᱮᱭᱟ ᱪᱮᱫ ᱞᱮᱠᱟ?
ᱟᱞᱮ ᱥᱮᱫ ᱫᱚ ᱚᱱᱟ ᱡᱟᱦᱟᱸ ᱮᱠᱥᱩᱲᱭᱟ ᱡᱟᱦᱟᱸ ᱥᱤᱢ ᱛᱳᱯᱳᱫ ᱵᱚᱱ ᱞᱟᱹᱭᱫᱟ, ᱢᱟᱱᱮ ᱢᱤᱫ ᱫᱷᱟᱣ ᱥᱤᱢᱮᱢ ᱟᱲᱟᱜᱮᱭᱟ ᱢᱟᱱᱮ ᱠᱟᱹᱛ ᱛᱚᱞ ᱠᱟᱛᱮ ᱜᱮ ᱢᱤᱫ ᱫᱷᱟᱣ ᱠᱟᱹᱛ ᱠᱟᱹᱛ ᱮᱢᱱᱤ ᱠᱟᱹᱛ ᱛᱮᱫᱚ ᱢᱟᱱᱮ ᱠᱟᱹᱛ ᱵᱟᱝ ᱛᱚᱞ ᱠᱟᱛᱮ ᱫᱚ ᱟᱞᱮ ᱥᱮᱫ ᱫᱚ ᱵᱟᱝ ᱦᱳᱭᱳᱜ ᱜᱮᱭᱟ᱾ ᱟᱨ ᱡᱟᱦᱟ ᱦᱳᱭᱳᱜ ᱜᱮᱭᱟ ᱡᱚᱛᱚ ᱠᱟᱹᱛ ᱛᱚᱞ ᱠᱟᱛᱮᱜᱮ ᱟᱞᱮ ᱥᱮᱫ ᱟᱨ ᱢᱟᱱᱮ ᱮᱠᱥᱩᱸᱲᱮ ᱡᱟᱦᱟ ᱡᱷᱟᱯ ᱫᱷᱟᱨᱟ ᱡᱟᱦᱟᱸ ᱠᱚ ᱞᱟᱹᱭᱟ ᱥᱟᱵᱮᱭᱟᱢ ᱥᱟᱨᱟᱫᱤᱱᱮᱢ ᱥᱟᱵᱮᱭᱟᱢ ᱚᱱᱠᱟ ᱫᱚ ᱵᱟᱝ᱾ ᱢᱤᱫ ᱫᱷᱟᱣ ᱡᱩᱫᱤ ᱟᱢᱨᱮᱱ ᱥᱤᱢ ᱟᱢᱟᱜ ᱛᱤ ᱠᱷᱚᱱᱮᱢ ᱟᱲᱟᱜ ᱠᱟᱫᱮᱭᱟ, ᱩᱱᱤ ᱫᱚ ᱛᱤᱱ ᱵᱷᱚᱨᱮ ᱫᱟᱲᱮᱜ ᱠᱟᱱᱟ ᱥᱮ ᱵᱟᱭ ᱦᱟᱨᱟᱜ ᱠᱟᱱᱟ ᱩᱱ ᱵᱷᱳᱨ ᱫᱚ ᱟᱫᱚ ᱟᱢᱫᱚ ᱥᱟᱵ ᱫᱚ ᱵᱟᱭ ᱵᱟᱢ ᱧᱟᱢᱟ ᱡᱟᱦᱟᱸᱭ ᱵᱤᱪᱟᱹᱨ ᱦᱩᱭᱩᱜᱼᱟ ᱥᱤᱢᱠᱤᱱ ᱵᱤᱪᱟᱹᱨᱟ ᱦᱟᱹᱱᱤ ᱦᱟᱹᱱᱤ ᱫᱚᱱ ᱠᱮᱫᱟ ᱟᱢᱮᱢ ᱥᱟᱵᱮᱭᱟ ᱱᱚᱝᱠᱟ ᱫᱚ ᱟᱨ ᱠᱤ ᱟᱞᱮ ᱥᱮᱫ ᱫᱚ ᱚᱱᱠᱟᱱᱟᱜ ᱡᱷᱟᱯ ᱫᱷᱟᱨᱟ ᱫᱚ ᱵᱟᱝ ᱠᱚ ᱤᱭᱟᱹᱭ ᱜᱮᱭᱟ᱾ ᱟᱨ ᱡᱮᱦᱮᱛᱩ ᱥᱤᱢ ᱛᱳᱯᱳᱫ ᱟᱞᱮ ᱥᱮᱫ ᱫᱚᱢᱮ ᱦᱩᱭᱩᱜ ᱜᱮᱭᱟ ᱛᱚ ᱚᱱᱟ ᱥᱤᱢ ᱨᱮᱦᱚᱸ ᱟᱨᱠᱤ ᱚᱱᱟ ᱯᱨᱟᱭᱤᱡ ᱠᱚ ᱮᱢ ᱜᱮᱭᱟ ᱟᱞᱮ ᱥᱮᱫ᱾ ᱡᱟᱦᱟᱸ ᱛᱤᱱᱟᱹᱜ ᱜᱮ ᱦᱟᱡᱟᱨ ᱴᱟᱠᱟ ᱦᱳᱠ ᱵᱟᱨ ᱦᱟᱡᱟᱨ ᱴᱟᱠᱟ ᱠᱚ ᱡᱟᱦᱟᱸ ᱛᱤᱱᱟᱹᱜ ᱜᱮ ᱢᱤᱫᱴᱟᱝ ᱥᱤᱢ ᱪᱮᱛᱟᱱ ᱨᱮ ᱯᱨᱟᱭᱤᱡᱽ ᱛᱟᱦᱮᱱᱟ ᱟᱨ ᱯᱨᱟᱭᱤᱡᱽ ᱨᱮ ᱡᱩᱫᱤᱢ ᱫᱟᱲᱮᱜᱼᱟ ᱛᱚ ᱩᱱᱤ ᱥᱤᱢ ᱦᱚᱸ ᱟᱢᱮ ᱟᱢᱨᱮᱱᱮ ᱦᱩᱭᱩᱜ ᱛᱟᱢᱟ ᱟᱨ ᱩᱱᱤ ᱥᱤᱢ ᱨᱮ ᱡᱟᱦᱟᱸ ᱛᱤᱱᱟᱹᱜ ᱯᱩᱭᱥᱟ ᱠᱚ ᱞᱟᱜᱟᱣ ᱠᱟᱜ-ᱟ ᱠᱚᱢᱤᱴᱤ ᱠᱚ ᱥᱮ ᱠᱤᱱᱵᱟ ᱮᱴᱟᱜ ᱦᱚᱲ ᱯᱟᱨᱥᱚᱱᱟᱞ ᱮᱸ ᱤᱭᱟᱹ ᱠᱚ ᱮᱢ ᱜᱮᱭᱟ, ᱯᱨᱟᱭᱤᱡᱽ ᱦᱚᱸ ᱠᱚ ᱮᱢ ᱜᱮᱭᱟ ᱛᱚ ᱚᱱᱟ ᱯᱨᱟᱭᱤᱡᱽ ᱦᱚᱸ ᱟᱢᱮᱢ ᱧᱟᱢᱟ, ᱟᱨᱚ ᱥᱤᱢ ᱢᱟᱢ ᱧᱟᱢᱮ ᱠᱟᱱ ᱜᱮᱭᱟ ᱟᱨᱠᱤ ᱚᱱᱠᱟ ᱵᱮᱯᱟᱨ ᱟᱞᱮ ᱥᱮᱫ ᱫᱚ, ᱦᱩᱸ᱾
ᱵᱟᱝ ᱟᱞᱮ ᱥᱮᱫ ᱦᱚᱸ ᱚᱱᱠᱟ ᱜᱮ ᱟᱫᱚ ᱥᱤ ᱛᱳᱯᱳᱫ ᱦᱩᱭᱩᱜ ᱜᱮᱭᱟ ᱢᱟᱨᱟᱝ ᱫᱷᱩᱞᱟᱹᱴ ᱚᱱᱠᱟ ᱫᱷᱟᱢ ᱢᱟᱱᱮ ᱫᱷᱟᱢᱟᱠᱟ ᱢᱟᱱᱮ ᱮᱸ ᱥᱤᱢ ᱛᱳᱯᱳᱫ ᱦᱩᱭᱩᱜ ᱜᱮᱭᱟ ᱡᱮᱢᱚᱱ ᱢᱟᱱᱮ ᱦᱩᱭᱩᱜ ᱠᱟᱱᱟ ᱢᱳᱵᱟᱭᱤᱞ ᱛᱟᱨᱯᱚᱨᱮ ᱜᱟᱹᱤ ᱠᱚᱦᱚᱸ ᱮᱢ ᱵᱟᱲᱟᱜ ᱜᱮᱭᱟ᱾ ᱠᱚ ᱢᱟᱱᱮ ᱢᱟᱨᱟᱝ ᱢᱟᱨᱟᱝ ᱟᱨ ᱯᱚᱭᱥᱟ ᱠᱚ ᱮᱢ ᱵᱟᱲᱟᱭ ᱜᱮᱭᱟ ᱠᱩᱲᱤ ᱦᱟᱡᱟᱨ ᱫᱚᱥ ᱦᱟᱡᱟᱨ ᱚᱱᱠᱟ ᱠᱚ ᱮᱢ ᱵᱟᱲᱟᱭ ᱜᱮᱭᱟ ᱢᱟᱱᱮ ᱟᱞᱮ ᱥᱮᱫ᱾
ᱦᱩᱸ ᱦᱩᱸ᱾
ᱛᱳᱯᱳ ᱟᱜᱩᱭᱟ ᱟᱨᱚ ᱱᱟᱴᱤᱱᱛᱩᱭᱟ, ᱟᱭᱩᱵ ᱵᱮᱲᱟ ᱚᱱᱠᱟ ᱦᱩᱭᱩᱜ ᱜᱮᱭᱟ ᱟᱞᱮ ᱥᱮᱫ ᱫᱚ ᱵᱷᱟᱜᱮ ᱥᱤᱢᱛᱳᱯᱳᱜ ᱠᱚ ᱫᱚ ᱟᱫᱚ ᱛᱟᱦᱮ ᱩᱦᱩᱜ ᱫᱚ ᱛᱟᱦᱚᱞᱮ ᱚᱱᱠᱟ ᱩᱸ ᱥᱤᱢ ᱫᱚ ᱡᱟᱦᱟᱸᱭ ᱜᱮᱢ ᱯᱟᱹᱟᱦᱩᱲ ᱠᱮᱫᱤᱫᱮᱭᱟ ᱩᱱᱤ ᱫᱚ ᱚᱲᱟᱜ ᱯ ᱤᱫᱤᱭᱮᱭᱟ ᱜᱮ ᱚᱸᱰᱮ ᱫᱚᱦᱚ ᱦᱚᱴᱚ ᱠᱟᱭᱟ ᱚᱠᱚᱭ ᱤᱛᱩᱫ ᱦᱚᱛᱚ ᱞᱮᱫᱮ ᱚᱝᱠᱟ ᱠᱟᱛᱮᱫ ᱾
ᱵᱟᱝ ᱟᱫᱚ ᱡᱟᱦᱟᱸᱭ ᱠᱟᱹᱫ ᱮ ᱛᱚᱞ ᱞᱮᱫ ᱛᱟᱢᱟ ᱩᱱᱤ ᱫᱚ ᱢᱤᱫ ᱴᱟᱝ ᱥᱤᱢ ᱥᱤᱢ ᱯᱨᱚᱛᱤ ᱢᱤᱫᱴᱟᱝ ᱠᱚ ᱫᱷᱟᱨᱡᱚ ᱠᱚᱜ-ᱟ ᱢᱤᱫᱴᱟᱝ ᱢᱩᱞᱞᱚ ᱟᱨᱠᱤ ᱛᱳ ᱟᱢ ᱥᱤᱢ, ᱠᱟᱹᱛᱤᱧ ᱛᱚᱞᱟᱭ ᱛᱟᱢᱟ ᱫᱟᱲᱮᱜ ᱛᱟᱢᱟ ᱦᱟᱨᱟᱜ ᱛᱟᱢ ᱫᱟᱲᱮ ᱞᱮᱱ ᱠᱷᱟᱱ ᱯᱨᱟᱭ ᱱᱩᱱᱟᱹᱜ ᱴᱟᱠᱟ ᱮᱢ ᱦᱩᱭᱩᱜ ᱛᱟᱢᱟ ᱯᱚᱧᱪᱟᱥ ᱴᱟᱠᱟ ᱠᱤᱢᱵᱟ ᱢᱤᱫᱥᱚ ᱴᱟᱠᱟ ᱦᱟᱛᱟᱣᱟ ᱟᱠᱚ ᱟᱨ ᱠᱩᱫᱤ ᱵᱟᱭ ᱫᱟᱲᱮᱭᱟᱜ ᱛᱟᱢᱟ ᱵᱟᱹᱧ ᱦᱟᱛᱟᱣᱟ ᱢᱟᱱᱮ ᱚᱝᱠᱟ ᱚᱝᱠᱟ ᱵᱷᱟᱵᱽ ᱛᱮᱜᱮ ᱟᱞᱮ ᱥᱮᱫ ᱫᱚ ᱵᱤᱥᱤ ᱛᱳ ᱜᱮᱭᱟ ᱟᱢᱨᱮᱱ ᱠᱟᱹᱛᱤᱧ ᱛᱚᱞᱟᱭ ᱠᱟᱱᱟ ᱡᱩᱫᱤ ᱫᱟᱲᱮᱭᱟᱜ ᱛᱟᱢᱟᱭ ᱯᱚᱧᱪᱟᱥ ᱴᱟᱠᱟ ᱮᱢᱟᱹᱧ ᱦᱩᱭᱩᱜ ᱛᱟᱢᱟ ᱾ ᱚᱱᱠᱟ ᱜᱮ ᱟᱨ ᱵᱟᱠᱷᱟᱱ ᱢᱤᱫᱴᱟᱝ ᱚᱱᱟ ᱯᱟᱹᱲᱤ ᱠᱚ ᱪᱟᱸᱜᱫᱟ ᱢᱤᱫᱴᱟᱝ ᱢᱤᱫᱴᱟᱝ ᱡᱟᱸᱜᱟ, ᱡᱩᱫᱤ ᱯᱚᱭᱥᱟ ᱵᱟᱹᱱᱩᱜ ᱛᱟᱢᱟ ᱛᱟᱦᱞᱮ ᱢᱤᱫᱴᱟᱱ ᱡᱟᱸᱜᱟ ᱩᱱᱤ ᱮᱢᱟᱭ ᱦᱳᱭᱳᱜ ᱛᱟᱢᱟ ᱾ ᱚᱝᱠᱟ ᱠᱟᱛᱮᱜ ᱟᱨ ᱛᱩᱯᱩᱫ ᱟᱠᱚ ᱟᱨ ᱡᱟᱦᱟᱸ ᱧᱤᱫᱟᱹ ᱛᱩᱯᱩᱫ ᱵᱤᱱ ᱞᱟᱹᱭ ᱠᱮᱫᱟ ᱟᱞᱮ ᱥᱮᱫ ᱫᱚ ᱡᱮᱦᱮᱛᱩ ᱠᱟᱹᱛ ᱪᱷᱟᱲᱟ ᱛᱩᱯᱩᱩᱜ ᱵᱟᱝ ᱦᱩᱭᱩᱜᱼᱟ ᱡᱮᱦᱮᱛᱩ ᱟᱨ ᱡᱟᱸᱜᱟ ᱨᱮ ᱡᱷᱚᱛᱚ ᱥᱤᱢᱟᱜ ᱚᱥᱛᱨᱚ ᱢᱮᱱᱟᱜ ᱟᱥᱮ, ᱛᱚ ᱧᱤᱫᱟᱹ ᱫᱚ ᱠᱟᱹᱴᱤᱡ ᱚᱱᱟ ᱯᱨᱚᱵᱽᱞᱮᱢ ᱦᱳᱭᱳᱜ ᱠᱷᱟᱹᱛᱤᱨ ᱡᱮ ᱴᱟᱴᱠᱟ ᱦᱚᱲ ᱩᱰᱟᱹ ᱦᱮᱡ ᱱᱟᱥᱮ, ᱡᱟᱦᱟᱸ ᱥᱮᱫ ᱩᱰᱟᱹᱣ ᱜᱚᱫ ᱱᱟ ᱥᱤᱢ ᱠᱚ ᱫᱟᱹᱲ ᱵᱟᱲᱟᱭ ᱜᱮᱭᱟ ᱛᱚ ᱛᱚ ᱚᱱᱟᱛᱮ ᱡᱟᱛᱮ ᱛᱮ ᱚᱥᱩᱵᱤᱫᱷᱟ ᱠᱚ ᱟᱹᱰᱤ ᱵᱟᱨ ᱦᱳᱭ ᱵᱟᱲᱟ ᱟᱠᱟᱱᱟ ᱟᱨᱠᱤ ᱚᱱᱛᱮ ᱦᱚᱲ ᱠᱚ ᱦᱚᱸ ᱠᱚ ᱵᱟᱡᱟᱣ ᱵᱟᱲᱟ ᱟᱠᱟᱱᱟ ᱾ ᱛᱚ ᱚᱱᱟ ᱛᱮ ᱟᱞᱮ ᱥᱮᱫ ᱫᱚ ᱧᱤᱫᱟᱹ ᱵᱮᱲᱟ ᱛᱩᱯᱩᱫ ᱫᱚ ᱟᱨᱠᱤ ᱱᱮᱛᱟᱨ ᱫᱚᱠᱚ ᱵᱚᱱᱫᱚ ᱠᱟᱫᱟ ᱯᱟᱹᱦᱤᱞ ᱫᱚ ᱛᱟᱦᱮᱸ ᱠᱟᱱᱟ, ᱚ ᱱᱮᱛᱟᱨ ᱫᱚ ᱚᱱᱟ ᱧᱤᱫᱟᱹ ᱛᱩᱯᱩ ᱫᱚ ᱮᱠᱟᱞ ᱟᱨᱠᱤ ᱵᱮᱱᱰ ᱞᱮᱠᱟ ᱠᱚ ᱵᱮᱱᱰ ᱟᱠᱟᱫᱟ ᱡᱟ ᱦᱳᱭᱳᱜᱼᱟ ᱾ ᱥᱤᱢ ᱛᱩᱯᱩᱫ ᱢᱟᱱᱮ ᱟᱭᱩᱵ ᱟᱭᱩᱵ ᱯᱚᱨᱡᱳᱱᱛᱚ ᱟᱭᱩᱵ ᱞᱟᱦᱟ ᱵᱷᱤᱛᱤᱨᱮ ᱡᱟᱦᱟᱸ ᱛᱱᱟᱹᱜ ᱛᱩᱯᱩᱫ ᱠᱮᱫ ᱠᱚᱣᱟ ᱛᱩᱯᱩᱫ ᱫᱟᱲᱮᱭᱟ ᱟᱠᱚᱣᱟᱢ ᱠᱤᱱᱛᱩ ᱡᱚᱠᱷᱚᱱ ᱜᱮ ᱧᱤᱫᱟᱹ ᱟᱨᱟᱢᱵᱚᱭᱮᱱᱟ ᱟᱫᱚ ᱚ ᱢᱟᱱᱮ ᱟᱨ ᱛᱮᱫᱚ ᱟᱫᱚ ᱵᱟᱠᱚ ᱡᱚᱲᱟᱣ ᱵᱟᱠᱚ ᱡᱚᱲᱟᱣ ᱦᱚᱪᱚᱱᱤᱡᱼᱟ ᱥᱮ ᱟᱫᱚ ᱛᱩᱯᱩᱫ ᱫᱚ ᱟᱨᱠᱤ ᱵᱟᱠᱚ ᱛᱩᱵᱩᱫ ᱦᱚᱪᱚᱟᱱᱤᱡᱼᱟ ᱟᱞᱮ ᱥᱮᱫ ᱫᱚ, ᱛᱚ ᱟᱯᱮ ᱥᱮᱫ ᱫᱚ?
ᱵᱟᱝ ᱟᱞᱮ ᱥᱮᱫ ᱫᱚ ᱢᱟᱱᱮ ᱱᱟᱭᱤᱴ ᱛᱩᱯᱩᱫ ᱫᱚ ᱦᱳᱭᱳᱜ ᱜᱮᱭᱟ ᱱᱮᱛᱟᱨ ᱦᱚᱸ ᱟᱫᱚ ᱟᱱᱮ ᱱᱟᱭᱤᱴ ᱫᱚ ᱜᱚᱴᱟ ᱞᱟᱭᱤᱴ ᱠᱚ ᱮᱢ ᱵᱟᱲᱟᱜᱼᱟ ᱥᱮ ᱟᱫᱚ ᱦᱚᱲ ᱠᱚ ᱫᱚ ᱠᱚ ᱢᱮᱛᱟ ᱠᱚ ᱥᱟᱺᱜᱤᱧ ᱨᱮ ᱛᱮᱜᱳ ᱵᱮᱨᱤᱠᱮᱴ ᱮᱢ ᱵᱟᱲᱟᱜ ᱜᱮᱭᱟ ᱛᱚ ᱢᱟᱱᱮ ᱛᱩᱯᱩᱫ ᱴᱷᱮᱱ ᱠᱷᱚᱱᱟᱜ ᱫᱚ ᱥᱟᱺᱜᱤᱧ ᱠᱚ ᱫᱚᱦᱚ ᱠᱟᱜᱚ ᱜᱮᱭᱟ, ‌ᱟᱫᱚ ᱟᱞᱮ ᱥᱮᱫ ᱫᱚ ᱚᱝᱠᱟ ᱜᱮ ᱡᱮ ᱥᱤᱢ ᱢᱟᱱᱮ ᱡᱟᱦᱟᱸᱭ ᱜᱮ ᱯᱟᱹᱦᱩᱲᱤᱭᱟᱹ ᱯᱟᱦᱩᱲ ᱠᱚ ᱜᱮᱭᱟ, ᱛᱟᱦᱞᱮ ᱯᱚᱭᱥᱟ ᱡᱩᱫᱤ ᱵᱟᱝ ᱛᱟᱦᱮᱱ ᱛᱟᱢᱟ ᱛᱟᱦᱞᱮ ᱯᱷᱟᱲᱤ ᱠᱚ ᱪᱤᱜᱟᱹᱫ ᱠᱮᱭᱟ ᱥᱤᱢᱟᱜ ᱢᱤᱫᱴᱮᱱ ᱡᱟᱸᱜᱟ ᱫᱚ ᱮᱢ ᱦᱳᱭᱳᱜ ᱛᱟᱢᱟ᱾ ᱟᱨ ᱚᱱᱮ ᱡᱩᱫᱤ ᱯᱚᱭᱥᱟ ᱢᱚᱭᱥᱟ ᱛᱟᱦᱮᱱ ᱠᱷᱟᱱ ᱫᱚ ᱟᱫᱚ ᱪᱮᱠᱟ ᱫᱟᱨᱡᱚ ᱛᱟᱦᱮ ᱠᱟᱹᱛ ᱨᱮᱱᱟᱜ ᱚᱝᱠᱟ ᱜᱮ ᱮᱢ ᱢᱮ, ᱥᱮ ᱟᱢᱟᱜ ᱫᱚ ᱢᱤᱫᱥᱚ ᱴᱟᱠᱟ, ᱡᱮᱢᱚᱱ ᱥᱤᱢ ᱦᱤᱥᱟᱹ ᱟᱞᱮ ᱥᱮᱫ ᱫᱚ ᱥᱤᱢ ᱦᱤᱥᱟᱹᱵ ᱛᱮ ᱡᱩᱫᱤ ᱛᱤᱱᱟᱹᱜ ᱢᱟᱨᱟᱝ ᱥᱤᱢ ᱛᱟᱢ ᱟᱞᱮᱫᱚ ᱩᱱᱟᱹᱜ ᱢᱟᱨᱟᱝ ᱯᱚᱭᱥᱟ ᱦᱟᱛᱟᱣ ᱵᱟᱲᱟᱭ ᱜᱮᱭᱟ ᱢᱟᱨᱟᱝ ᱜᱮᱛᱟ ᱢᱟᱭ ᱥᱤᱢ ᱛᱟᱦᱚᱞᱮ ᱢᱟᱱᱮ ᱢᱟᱱᱮ ᱥᱮᱨᱚᱠᱚᱢ ᱢᱟᱨᱟᱝ ᱯᱮ ᱪᱟᱨ ᱠᱤᱞᱳ ᱦᱩᱭᱩᱜᱼᱟ, ᱚᱱᱠᱟᱱ ᱥᱤᱢ ᱠᱚ ᱫᱚ ᱯᱮᱥᱚ ᱴᱟᱠᱟ ᱥᱮ ᱯᱳᱱᱥᱚ ᱴᱟᱠᱟ ᱠᱚ ᱦᱟᱛᱟᱣ ᱵᱟᱲᱟᱭ ᱜᱮᱭᱟ ᱟᱫᱚ ᱡᱩᱫᱤ ᱵᱩᱥᱟᱹᱜ ᱵᱩᱥᱟᱹᱜ ᱥᱤᱢ ᱠᱚ ᱦᱩᱭᱩᱜᱼᱟ ᱢᱮ ᱢᱟᱡᱷᱟᱨᱤ ᱴᱮᱯ ᱥᱤᱢ ᱠᱚᱫᱚ ᱠᱷᱟᱱ ᱢᱤᱫᱥᱚ ᱴᱟᱠᱟ ᱠᱚ ᱦᱟᱛᱟᱣ ᱵᱟᱲᱟᱭ ᱜᱮᱭᱟ ᱠᱟᱹᱛ ᱨᱮᱱᱟᱜ ᱛᱟᱦᱚᱞᱮ ᱟᱯᱮ ᱥᱮᱫ ᱫᱚ ᱛᱟᱦᱚᱞᱮ ᱮᱸ ᱢᱟᱨᱟᱝ ᱢᱟᱨᱟᱝ ᱫᱩᱞᱟᱹᱴ ᱠᱚ ᱫᱚ ᱦᱩᱭᱩᱜ ᱵᱟᱲᱟᱭ ᱜᱮᱭᱟ ᱥᱮ ᱵᱟᱝ? ᱟᱞᱮ ᱥᱮᱫ ᱫᱚ ᱦᱩᱭᱩᱜ ᱜᱮᱭᱟ ᱢᱟᱨᱟᱝ ᱢᱟᱨᱟᱝ ᱫᱷᱩᱞᱟᱹ ᱡᱮᱢᱚᱱ ᱵᱟᱨᱩ ᱜᱷᱩᱴᱩ ᱫᱷᱩᱞᱟᱹᱴ ᱦᱩᱭᱩᱜ ᱜᱮᱭᱟ ᱚᱸᱰᱮ᱾ ᱛᱟᱯᱚᱨᱮ ᱟᱨᱚ ᱚᱝᱠᱟ ᱢᱮᱱᱟᱜ ᱜᱮᱭᱟ ᱟᱹᱰᱤ ᱡᱟᱭᱜᱟ ᱟᱹᱰᱤ ᱡᱟᱭᱜᱟ ᱢᱟᱱᱮ ᱛᱟᱦᱞᱮ ᱟᱯᱮ ᱫᱚ ᱚᱝᱠᱟ ᱢᱟᱨᱟᱝ ᱢᱟᱨᱟᱝ ᱫᱚ ᱚᱠᱟ ᱠᱚᱨᱮ ᱦᱩᱭ ᱵᱟᱲᱟᱭᱟ ᱜᱮᱭᱟ?
ᱦᱮᱸ ᱟᱞᱮ ᱥᱮᱫ ᱦᱚᱸ ᱫᱷᱩᱞᱟᱹᱴ ᱠᱚ ᱫᱚ ᱢᱟᱨᱟᱝ ᱢᱟᱨᱟᱝ ᱦᱳᱭ ᱫᱚ ᱦᱳᱭ ᱵᱟᱲᱟᱜ ᱜᱮᱭᱟ ᱵᱟᱝ ᱫᱚ ᱵᱟᱝ᱾ ᱟᱫᱚ
ᱡᱮᱦᱮᱛᱩ ᱱᱮᱜᱼᱮ ᱱᱮᱛᱟᱨ ᱫᱤᱱ ᱫᱚ ᱵᱚᱨᱥᱟ ᱫᱤᱱ ᱥᱮᱴᱮᱨ ᱠᱟᱱᱟ, ᱛᱚ ᱱᱮᱛᱟᱨ ᱫᱤᱱ ᱫᱚ ᱚᱠᱟ, ᱠᱚᱨᱮᱫ ᱦᱚᱸ ᱟᱨᱠᱤ ᱚᱱᱠᱟ ᱫᱚ ᱵᱟᱝ ᱦᱩᱭᱩᱜ ᱜᱮᱭᱟ ᱡᱮ ᱱᱚᱣᱟ ᱠᱚᱨᱮᱫ, ᱚᱱᱠᱟ ᱫᱷᱩᱞᱟᱹᱴ ᱦᱩᱭᱩᱜ ᱜᱮᱭᱟ, ᱱᱤᱛᱚᱜ ᱫᱚ ᱪᱟᱥ ᱫᱤᱱ ᱛᱚ᱾ ᱠᱚᱦᱚᱸ ᱞᱚᱥᱚᱫᱚᱜᱼᱟ, ᱱᱤᱛᱚᱜ ᱫᱚ ᱥᱤᱢ ᱛᱩᱯᱩᱫ ᱠᱚ ᱠᱟᱹᱴᱤᱡ ᱟᱹᱰᱤ ᱡᱳᱨ ᱯᱨᱚᱵᱞᱮᱢ ᱦᱩᱭᱩᱜᱼᱟ, ᱛᱚ ᱦᱮᱛᱟᱨ ᱫᱤᱱ ᱫᱚ ᱵᱟᱝ ᱦᱩᱭᱩᱜ ᱜᱮᱭᱟ᱾ ᱟᱞᱮ ᱥᱮᱫ ᱫᱚ ᱥᱤᱢ ᱛᱩᱯᱩᱫ ᱫᱚ ᱵᱮᱥᱤᱨ ᱵᱷᱟᱜᱽ ᱟᱨᱠᱤ ᱢᱟᱱᱮ ᱨᱮᱭᱟᱲ ᱫᱤᱱ᱾ ᱡᱚᱠᱷᱚᱱ ᱨᱮᱭᱟᱲ ᱫᱤᱱ ᱥᱮᱴᱮᱨᱚᱜᱼᱟ, ᱩᱱᱠᱷᱟᱱ ᱜᱮ ᱟᱞᱮ ᱥᱮᱫ ᱫᱚ ᱢᱟᱱᱮ ᱯᱨᱟᱭ ᱯᱨᱚᱛᱤᱴᱤ ᱟᱛᱳ ᱨᱮᱜᱮ, ᱫᱷᱟᱢᱟᱠᱟ ᱧᱚᱜᱟᱜ ᱨᱮᱦᱚᱸ ᱫᱷᱟᱢᱟᱠᱟ ᱢᱟ ᱡᱷᱚᱛᱚ ᱡᱟᱭᱜᱟ ᱨᱮᱫᱚ ᱵᱟᱝ ᱦᱩᱭᱩᱜ ᱜᱮᱭᱟ᱾ ᱠᱤᱪᱷᱩ ᱠᱤᱪᱷᱩ ᱡᱟᱭᱜᱟ ᱨᱮᱫᱚ ᱢᱟᱨᱟᱝ ᱢᱟᱨᱟᱝ ᱯᱨᱟᱭᱤᱡᱽ ᱠᱚ ᱫᱚᱦᱚᱭᱟ ᱥᱮ ᱢᱚᱴᱚᱨ ᱥᱟᱭᱠᱮᱞ ᱫᱷᱟᱹᱵᱤᱡ ᱠᱚ ᱫᱚᱦᱚᱭ ᱜᱮᱭᱟ, ᱢᱚᱴᱚᱨ ᱥᱟᱭᱠᱮᱞ ᱢᱳᱵᱟᱭᱤᱞ, ᱯᱷᱳᱱ, ᱥᱟᱭᱠᱮᱞ ᱛᱟᱨᱯᱚᱨᱮ ᱫᱷᱩᱛᱤ ᱠᱚ᱾ ᱥᱟᱹᱲᱤ ᱠᱚ, ᱡᱟᱢᱟ ᱠᱚ᱾ ᱟᱨ ᱵᱤᱵᱷᱤᱱᱱᱚ ᱨᱚᱠᱚᱢ ᱛᱟᱦᱮᱱᱟ᱾ ᱛᱟᱨᱯᱚᱨᱮ ᱟᱨ ᱫᱩ ᱦᱟᱡᱟᱨ ᱯᱟᱸᱪ ᱦᱟᱡᱟᱨ ᱢᱟᱨᱟᱝ ᱢᱟᱨᱟᱝ ᱥᱤᱢ ᱪᱮᱛᱟᱱ ᱨᱮᱠᱚ ᱮᱢ ᱜᱮᱭᱟ᱾ ᱟᱨ ᱮᱢᱱᱤ ᱡᱟᱦᱟᱸᱭ ᱮᱢᱱᱤ ᱯᱨᱟᱭᱤᱡᱽ ᱢᱮᱱᱟᱜ ᱛᱟᱢᱟ ᱡᱮ ᱥᱚ ᱤᱪᱪᱷᱟᱹ ᱢᱤᱫ ᱥᱚ ᱴᱟᱠᱟ, ᱵᱟᱨᱥᱚ ᱴᱟᱠᱟ, ᱥᱚ ᱤᱪᱪᱷᱟᱹ ᱯᱨᱟᱭᱤᱡ ᱚᱱᱟ ᱠᱚ ᱮᱢ ᱜᱮᱭᱟ ᱟᱨ, ᱪᱷᱳᱴᱳ ᱠᱷᱟᱴᱚ ᱯᱨᱟᱭᱤᱡᱽ ᱡᱟᱦᱟᱸ ᱤᱭᱟᱹ ᱦᱩᱭᱩᱜ ᱜᱮ ᱴᱩᱨᱱᱟᱢᱮᱱᱴ ᱢᱟᱱᱮ ᱤᱭᱟᱹ ᱦᱩᱭᱩᱜ ᱜᱮᱭᱟ ᱥᱤᱢ ᱛᱩᱯᱩᱫ ᱛᱚ ᱚᱱᱟ ᱠᱚᱨᱮ ᱫᱚ ᱯᱨᱟᱭᱤᱡᱽ ᱠᱚᱦᱚᱸ ᱵᱟᱝ ᱠᱚ ᱮᱢ ᱜᱮᱭᱟ ᱟᱨᱠᱤ ᱱᱚᱝᱠᱟᱱᱟᱜ ᱦᱚᱸ ᱦᱳᱭᱳᱜ ᱜᱮᱭᱟ ᱥᱩᱫᱩ ᱥᱤᱢ ᱫᱟᱲᱮᱜ ᱢᱮ ᱥᱤᱢ ᱤᱫᱤᱭᱮᱢ, ᱯᱨᱮᱨᱟᱭᱤᱡᱽ ᱫᱚ ᱵᱟᱝ ᱠᱚ ᱮᱢᱚᱜ ᱜᱮᱭᱟ ᱟᱨᱠᱤ᱾ ᱚᱱᱠᱟ ᱦᱚᱸ ᱦᱩᱭᱩᱜ
ᱚ ᱟᱞᱮ ᱥᱮᱫ ᱦᱚ ᱚᱱᱠᱟ ᱜᱮ ᱟᱫᱚ ᱨᱮᱭᱟᱲ ᱫᱤᱱ ᱫᱚ, ᱦᱳᱭᱳᱜ ᱜᱮᱭᱟ ᱥᱤᱢ ᱛᱳᱯᱳᱫ ᱠᱚ ᱫᱚ ᱟᱞᱮ ᱴᱷᱮᱡ ᱦᱚ ᱚᱱᱠᱟ ᱜᱮ, ᱟᱨ ᱮᱱᱴᱨᱤᱯᱷᱤ ᱫᱤᱭᱮ ᱥᱤᱢ ᱛᱳᱯᱳᱫ ᱦᱩᱭᱩᱜ ᱜᱮᱭᱟ ᱟᱞᱮ ᱥᱮᱜ ᱦᱚᱸ, ᱤᱱᱴᱨᱤᱯᱷᱤ ᱠᱟᱛᱮᱜ ᱦᱚᱸ ᱥᱤᱢ ᱛᱩᱯᱩᱜ ᱦᱩᱭᱩᱜ ᱜᱮᱭᱟ, ᱟᱫᱚ ᱟᱯᱮ ᱥᱮᱫ ᱫᱚ ᱚᱱᱠᱟ ᱮᱱᱴᱨᱤᱯᱷᱤ ᱫᱤᱭᱮ ᱥᱤᱢ ᱛᱩᱯᱩᱜ ᱵᱟᱝ?
ᱦᱮᱸ ᱮᱱᱴᱨᱤᱯᱷᱤ ᱫᱤᱭᱮ ᱫᱚ ᱦᱩᱭ ᱫᱚ ᱦᱩᱭ ᱵᱟᱲᱟ ᱫᱚ ᱦᱩᱭ ᱵᱟᱲᱟᱜ ᱜᱮᱭᱟ᱾ ᱟᱫᱚ, ᱟᱫᱚ ᱩᱱᱟᱹᱜ ᱜᱟᱱ ᱢᱟᱨᱟᱝ ᱟᱜ ᱥᱤᱢ ᱛᱩᱯᱩᱫ ᱫᱚ ᱡᱮᱦᱮᱛᱩ ᱟᱞᱮᱥᱮᱫ ᱫᱚ ᱦᱮᱛᱟᱨ ᱫᱚ ᱱᱮᱛᱟᱨ ᱫᱚ ᱵᱟᱝ ᱦᱳᱭᱳᱜ ᱠᱟᱱᱟ᱾ ᱫᱚ ᱠᱚᱢ ᱠᱚᱢ ᱧᱚᱜ ᱯᱨᱟᱭᱤᱡ ᱜᱮᱠᱚ ᱮᱢ ᱫᱟ, ᱯᱟᱹᱦᱤᱞ ᱧᱚᱜ ᱠᱟᱹᱴᱤᱡ ᱠᱚ ᱮᱢᱮᱫ ᱛᱟᱦᱮᱸᱫ ᱚᱱᱠᱟ ᱢᱟᱨᱟᱝ ᱢᱟᱨᱟᱝ ᱯᱨᱟᱭᱤᱡᱽ ᱫᱚ, ᱟᱫᱚ ᱡᱮᱦᱮᱛᱩ ᱠᱚᱢ ᱧᱚᱜ ᱮᱱᱴᱨᱤ ᱦᱩᱭᱩᱜ ᱠᱚᱢ ᱧᱚᱜ ᱤᱭᱟᱹ ᱨᱮᱫᱚ ᱟᱨᱠᱤ ᱚᱱᱟ ᱮᱱᱴᱨᱤ ᱠᱚᱫᱚ ᱟᱨᱠᱤ ᱵᱟᱝ ᱞᱟᱜᱟᱜ ᱠᱟᱱᱟ, ᱢᱟᱨᱟᱝ ᱢᱟᱨᱟᱝᱼᱟᱜ ᱨᱮᱜᱮ ᱟᱨᱠᱤ ᱞᱟᱜᱟᱣ ᱵᱟᱲᱟᱜ ᱜᱮᱭᱟ ᱮᱱᱴᱨᱤ ᱠᱚᱫᱚ ᱟᱞᱮᱥᱮᱫ ᱫᱚ ᱚᱱᱠᱟ᱾
ᱚ, ᱟᱫᱚ ᱛᱟᱦᱚᱞᱮ ᱟᱯᱮ ᱥᱮᱫ ᱫᱚ ᱱᱮᱛᱟᱨ ᱫᱚ ᱱᱮᱛᱟᱨ ᱫᱤᱱ ᱫᱚ ᱥᱤᱢ ᱠᱚ ᱜᱚᱡ ᱪᱟᱵᱟᱜ ᱜᱮ ᱢᱟᱱᱮ ᱢᱮᱱ ᱨᱳᱜᱽ ᱠᱷᱟᱹᱛᱤᱨ ᱛᱟᱦᱞᱮ ᱟᱯᱮ ᱥᱮᱫ ᱫᱚ ᱚᱱᱠᱟ ᱨᱳᱜᱽ ᱠᱟᱛᱮ ᱥᱤᱢ ᱫᱚ ᱜᱚᱡ ᱵᱟᱲᱟᱜ ᱜᱮᱭᱟ ᱠᱚ ᱥᱮ ᱵᱟᱝ?
ᱵᱷᱟᱜᱮ ᱠᱳ ᱜᱚᱡ ᱵᱟᱲᱟᱜ
ᱦᱮᱸ ᱟᱫᱚ ᱟᱞᱮᱥᱮᱱ ᱦᱚᱸ ᱚᱱᱮ, ᱱᱮᱛᱟᱨ ᱫᱚ ᱟᱹᱰᱤ ᱡᱳᱨ ᱪᱟ ᱪᱟᱬ ᱟᱹᱰᱤ ᱡᱳᱨ ᱥᱤᱢ ᱠᱚᱫᱚ ᱨᱳᱜᱽ ᱚᱜ ᱠᱟᱱᱟ ᱠᱚ ᱥᱤᱢ ᱠᱚᱦᱚᱸ ᱢᱮᱨᱚᱢ ᱠᱚᱦᱚᱸ ᱟᱹᱰᱤ ᱪᱟᱬ ᱪᱟᱬ ᱠᱚ ᱨᱳᱜᱽ ᱚᱜ ᱠᱟᱱᱟ ᱛᱚ ᱚᱱᱟ ᱛᱮ ᱢᱟᱱᱮ ᱱᱮᱛᱟᱨ ᱫᱚ ᱢᱟᱱᱮ ᱥᱤᱢ ᱪᱟᱥ ᱠᱚ ᱟᱹᱰᱤ ᱡᱳᱨ ᱢᱟᱱᱮ ᱵᱟᱝᱠᱚ ᱛᱟᱦᱮᱱ ᱠᱟᱱᱟ ᱵᱮᱥᱤ ᱫᱤᱱ ᱛᱚ ᱚᱱᱟᱛᱮ ᱟᱫᱚ
ᱥᱤᱢ ᱟᱹᱥᱩᱞ ᱠᱚᱦᱚᱸ ᱟᱹᱰᱤ ᱡᱳᱨ ᱠᱚᱥᱴᱚ ᱦᱩᱭᱩᱜ ᱠᱟᱱᱟ ᱡᱮ ᱟᱹᱥᱩᱞ ᱠᱮᱫᱮᱭᱟᱢ ᱟᱫᱚᱠ ᱠᱮᱫᱟᱢ ᱵᱟᱡᱟᱨ ᱠᱷᱚᱱ ᱛᱩᱯᱩᱫ ᱞᱟᱹᱜᱤᱫ ᱢᱟᱱᱮ ᱵᱮᱥᱤ ᱫᱤᱱ ᱵᱟᱭ ᱴᱮᱠᱟᱣ ᱞᱮᱱᱟ ᱜᱚᱡ ᱮᱱᱟᱭ ᱛᱚ ᱨᱳᱜᱽ ᱠᱚᱫᱚ ᱟᱹᱰᱤ ᱡᱳᱨ ᱠᱚᱫᱚ ᱟᱞᱮ ᱥᱮᱫ ᱦᱚᱸ ᱦᱩᱭᱩᱜ ᱠᱟᱱᱟ ᱟᱨᱠᱤ
ᱦᱩᱸ ᱟᱫᱚ ᱥᱤᱢ ᱛᱩᱯᱩᱜ ᱨᱮ ᱫᱚ ᱚᱱᱠᱟ ᱥᱤᱢ ᱡᱩᱫᱤᱢ ᱫᱚᱦᱚ ᱠᱚᱜᱮᱭᱟ ᱛᱟᱦᱞᱮ ᱟᱫᱚ ᱨᱳᱜᱽ ᱛᱟᱠᱚ ᱦᱩᱭᱩᱜ ᱵᱟᱲᱟᱜ ᱜᱮᱭᱟ ᱢᱟᱱᱮ ᱟᱫᱚ ᱥᱤᱢ ᱠᱚ ᱜᱚᱡ ᱪᱟᱵᱟᱜ ᱠᱟᱱ ᱜᱮᱭᱟ ᱟᱫᱚ ᱛᱟᱦᱞᱮ ᱟᱯᱮ ᱥᱮᱫ ᱫᱚ ᱛᱟᱦᱚᱞᱮ ᱚᱱᱠᱟ ᱫᱚ ᱥᱤᱢ ᱠᱚᱫᱚ ᱯᱮ ᱢᱟᱱᱮ ᱡᱮᱢᱚᱱ ᱟᱞᱮ ᱥᱮᱫ ᱫᱚ ᱟᱹᱰᱤ ᱥᱟᱨᱟ ᱫᱤᱱ ᱥᱤᱢ ᱠᱚ ᱫᱚ ᱠᱚ ᱪᱟᱥ ᱵᱟᱲᱟ ᱠᱚ ᱜᱮᱭᱟ᱾ ᱛᱟᱦᱚᱞᱮ ᱟᱯᱮ ᱥᱮᱫ ᱠᱚᱫᱚ ᱛᱤᱱᱟᱹᱜ ᱠᱟᱛᱮ ᱪᱟᱥ ᱵᱟᱲᱟ ᱤᱥᱤᱱ ᱥᱤᱢ ᱠᱚᱫᱚ ᱛᱟᱦᱞᱮ
ᱮ ᱥᱤᱢ ᱫᱚ ᱪᱟᱥ ᱫᱚ ᱞᱮ ᱪᱟᱥ ᱵᱟᱲᱟ ᱠᱚᱣᱟ ᱟᱫᱚ ᱚ ᱫᱚᱢᱮ ᱫᱚ ᱵᱟᱝᱞᱮ ᱪᱟᱥ ᱠᱚᱣᱟ ᱟᱞᱮ ᱫᱚ ᱛᱩᱭᱩ ᱦᱟᱰᱜᱟᱨ ᱠᱚ ᱫᱚᱢᱮ ᱢᱮᱱᱟᱜ ᱠᱚᱣᱟ ᱛᱚ ᱥᱤᱢ ᱠᱚᱦᱚᱸ ᱠᱚ ᱟᱹᱛᱠᱤᱨ ᱠᱚᱣᱟ ᱟᱨ ᱨᱳᱜᱽ ᱠᱚᱦᱚᱸ ᱦᱤᱡᱩᱜ-ᱟ᱾